ᱜᱚᱝᱠᱮ ᱡᱚᱦᱟᱨ ᱜᱮ᱾
ᱜᱚᱝᱠᱮ
ᱛᱟᱯᱚᱨ ᱱᱟᱯᱟᱭ ᱜᱮᱭᱟᱵᱤᱱ ᱛᱚ?
ᱦᱮᱸ ᱜᱚᱝᱠᱮ ᱱᱟᱯᱟᱭ ᱜᱮ᱾ ᱟᱹᱵᱤᱱ ᱜᱮ ᱜᱚᱝᱠᱮ ᱪᱮᱫᱮ ᱞᱮᱠᱟ?
ᱦᱮᱸ ᱜᱚᱝᱠᱮ ᱟᱹᱞᱤᱧ ᱦᱚᱸ ᱱᱤᱛᱚᱜ ᱫᱚ ᱪᱟᱸᱫᱳ ᱵᱚᱸᱜᱟ ᱫᱟᱭᱟ ᱫᱩᱩᱞᱟᱹᱲ ᱛᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ᱾
ᱢᱟ ᱜᱚᱝᱠᱮ ᱟᱹᱵᱤᱱ ᱴᱷᱮᱱ ᱢᱤᱫᱴᱤᱡ ᱠᱩᱠᱞᱤ ᱞᱤᱧ ᱫᱚᱦᱚᱭᱟ?
ᱟᱪᱪᱷᱟ᱾
ᱡᱮ ᱦᱚᱸᱜ-ᱚᱭ ᱡᱮ ᱟᱵᱚᱣᱟᱜ ᱫᱷᱚᱨᱚᱢ ᱱᱤᱛᱟᱹᱜ ᱵᱟᱨᱭᱟ ᱟᱠᱟᱱ᱾ ᱛᱟᱵᱚᱱᱟ ᱥᱟᱹᱨᱤ ᱫᱷᱚᱨᱚᱢ ᱥᱟᱨᱱᱟ ᱫᱷᱚᱨᱚᱢ᱾
ᱟᱪᱪᱷᱟ ᱟᱪᱪᱷᱟ᱾
ᱛᱚ ᱚᱱᱟ ᱤᱫᱤ ᱠᱟᱛᱮᱜ ᱟᱹᱵᱤᱱ ᱪᱮᱫ ᱵᱤᱱ ᱞᱟᱹᱭᱟ? ᱡᱮ ᱱᱚᱣᱟ- ᱦᱚᱲ ᱡᱩᱢᱤᱫ ᱵᱟᱠᱷᱨᱟ ᱱᱚᱣᱟ ᱫᱷᱚᱨᱚᱢ ᱤᱫᱤ ᱠᱟᱛᱮᱫ ᱜᱮᱠᱤ ᱡᱟᱦᱟᱱᱟᱜ ᱜᱚᱱᱰᱜᱳᱞ ᱥᱮ ᱟᱨᱚ ᱮᱴᱟᱜᱟᱜ ᱡᱟᱦᱟᱱᱟᱜ ᱢᱮᱱᱟᱜᱼᱟ᱾
ᱵᱟᱝᱟ ᱜᱚᱢᱠᱮ ᱱᱚᱣᱟ ᱫᱚ ᱚᱠᱚᱭ ᱵᱮᱱ ᱢᱟᱱᱮ ᱚᱠᱚᱭ ᱵᱤᱱ ᱫᱚᱥᱮᱭᱟ᱾ ᱫᱚᱥ ᱫᱚ ᱟᱵᱚ ᱜᱮ᱾ ᱟᱵᱚ ᱜᱮᱛᱚ ᱵᱚᱱ ᱦᱟᱹᱴᱤᱧᱟ ᱠᱟᱜᱼᱟ᱾ ᱢᱟᱱᱮ ᱫᱤᱠᱩ ᱡᱟᱹᱛᱤ ᱟᱨ ᱠᱚ ᱦᱟᱹᱴᱤᱧ ᱠᱟᱛᱟ ᱵᱚᱱ ᱠᱟᱱᱟ ᱱᱚᱣᱟ ᱫᱚ ᱟᱵᱚ ᱟᱵᱚ ᱛᱮᱜᱮ ᱵᱚᱱ ᱦᱟᱹᱴᱤᱧᱚᱜ ᱠᱟᱱᱟ᱾
ᱦᱳᱭ ᱦᱳᱭ᱾ ᱜᱚᱝᱠᱮ ᱟᱹᱞᱤᱧ ᱫᱚ ᱡᱟᱦᱟᱸ ᱛᱤᱱᱟᱹᱜ ᱞᱤᱧ ᱵᱟᱲᱟᱭᱟ ᱡᱮ, ᱥᱟᱹᱨᱤ ᱫᱷᱚᱨᱚᱢ ᱫᱚ ᱱᱟᱜ ᱟᱵᱚᱭᱤᱡ ᱡᱟᱦᱟᱸᱭ ᱠᱚᱵᱤ ᱜᱩᱨᱩ ᱥᱟᱹᱫᱷᱩᱨᱟᱢᱪᱟᱸᱫᱽ ᱢᱩᱨᱢᱩ᱾ ᱛᱮᱭᱟᱨ ᱦᱚᱴᱚ ᱟᱠᱟᱫᱟᱭ᱾ ᱟᱫᱚ- ᱟᱫᱚ ᱚᱱᱟ ᱥᱟᱹᱨᱤ ᱫᱷᱚᱨᱚᱢ ᱩᱱᱤ ᱫᱚᱭ ᱛᱮᱭᱟᱞ ᱦᱚᱴᱚ ᱞᱮᱫᱟ ᱡᱮ, ᱫᱷᱚᱨᱚᱢ ᱡᱮ ᱡᱷᱚᱛᱚ ᱦᱚᱲᱟᱜ ᱜᱮ ᱢᱮᱱᱟᱜᱼᱟ ᱥᱟᱱᱟᱢ ᱦᱚᱲ ᱦᱚᱲᱟᱜ ᱜᱮ, ᱛᱚ ᱟᱵᱚ ᱥᱟᱱ ᱛᱟᱲ ᱦᱚᱲᱟᱜ ᱵᱟᱝ ᱛᱟᱦᱮᱸ ᱠᱟᱱᱛᱮ ᱩᱱᱤ ᱫᱚ ᱯᱩᱭᱞᱩ ᱛᱮ ᱡᱟᱦᱟᱸ ᱫᱚ ᱩᱱᱤᱥᱥᱚ ᱢᱟᱱᱮ ᱯᱚᱪᱤᱥ ᱥᱮᱫ ᱛᱮ
ᱦᱮᱸ᱾
ᱮᱸ ᱥᱟᱹᱨᱤ ᱫᱷᱚᱨᱚᱢᱮ ᱚᱞ ᱴᱚ ᱞᱮᱫᱟ᱾
ᱟᱪᱪᱷᱟ᱾
ᱚᱱᱟ ᱟᱫᱚ ᱩᱱᱤ ᱫᱚ᱾ ᱦᱚᱲ ᱵᱟᱝ ᱛᱟᱦᱮᱸ ᱠᱷᱟᱹᱛᱤᱨ ᱛᱮ ᱵᱟᱭ ᱯᱪᱟᱨ ᱫᱟᱲᱮ ᱠᱟᱣᱫᱟ ᱱᱚ ᱱᱚᱝᱠᱟᱱᱟᱜ ᱢᱤ ᱟᱸᱡᱚᱢᱟ ᱠᱟᱱᱟ᱾ ᱡᱮ ᱚᱱᱟ ᱠᱷᱟᱹᱛᱤᱨ ᱩᱱᱤᱭᱟᱜ ᱫᱷᱚᱨᱚᱢ ᱫᱚ ᱵᱟᱭ ᱞᱮᱠᱷᱟ ᱠᱟᱱᱟ ᱩᱱ ᱫᱚ᱾
ᱟᱪᱪᱷᱟ᱾ ᱟᱨ ᱜᱚᱝᱠᱮ ᱱᱤᱛᱚᱜ ᱢᱟᱻ ᱥᱟᱹᱨᱤ ᱫᱷᱚᱨᱚᱢ ᱜᱮ ᱪᱟᱞᱟᱜ ᱠᱟᱱ᱾
ᱦᱳᱭ ᱦᱳᱭ ᱜᱚᱱᱠᱮ ᱟᱸᱡᱚᱢᱟ ᱠᱟᱫᱟ ᱞᱤᱧ ᱥᱮ ᱪᱮᱫ ᱡᱟᱦᱟᱸ ᱟᱵᱚᱭᱤᱡ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱩᱲᱤᱥᱥᱟ ᱨᱤᱱᱤᱡ ᱩᱲᱤᱥᱥᱟ ᱨᱮᱱ ᱫᱚ ᱥᱟᱨᱱᱟ ᱫᱷᱚᱨᱚᱢ ᱜᱮᱠᱚ ᱢᱟᱱᱟᱣ ᱵᱟᱛᱟᱣ ᱮᱫᱟ, ᱟᱨ ᱡᱷᱟᱲᱠᱷᱚᱸᱰ ᱥᱮᱫ ᱦᱚᱸ ᱟᱸᱡᱚᱢ ᱟᱠᱟᱱᱟ ᱡᱮ ᱚᱱᱟ ᱫᱷᱚᱨᱚᱢ ᱜᱮᱠᱚ ᱢᱟᱱᱟᱣ ᱵᱟᱛᱟᱣ ᱮᱫᱟ ᱦᱳᱭ ᱥᱮ,
ᱟᱪᱪᱷᱟ ᱟᱪᱪᱷᱟ ᱦᱮᱸ ᱜᱚᱝᱠᱮ ᱱᱚᱣᱟ ᱫᱚ ᱟᱹᱰᱤ ᱴᱷᱤᱠ ᱜᱮᱵᱤᱱ ᱟᱸᱡᱚᱢ ᱟᱠᱟᱫᱟ᱾
ᱦᱳᱭ ᱦᱳᱭ ᱦᱳᱭ
ᱚᱱᱟ ᱫᱤᱥᱚᱢ ᱡᱷᱟᱲᱠᱷᱚᱸᱰ ᱩᱲᱤᱥᱥᱟ ᱯᱚᱱᱚᱛ ᱨᱮᱫᱚ
ᱦᱳᱭ᱾
ᱥᱟᱨᱱᱟ ᱫᱷᱚᱨᱚᱢ ᱜᱮᱠᱚ ᱟᱯᱱᱟᱨᱮᱜᱼᱟ᱾
ᱦᱳᱭ ᱦᱳᱭ ᱟᱫᱚ ᱚᱱᱟ ᱠᱷᱟᱹᱛᱤᱨ ᱜᱮ ᱵᱟᱵᱚ ᱡᱩᱢᱤᱫ ᱫᱟᱲᱮᱭᱟᱜ ᱠᱟᱱᱟ, ᱟᱹᱞᱤᱧ ᱫᱚᱞᱤᱧ ᱢᱚᱱᱮᱭᱟ ᱡᱮ ᱱᱚᱣᱟ ᱫᱷᱚᱨᱚᱢ ᱱᱚᱝᱠᱟ ᱦᱟᱹᱴᱤᱧ ᱟᱠᱟᱱᱟ ᱥᱮ ᱦᱟᱱᱛᱮ ᱱᱟᱛᱮ ᱠᱷᱟᱹᱛᱤᱨ ᱜᱮ ᱟᱵᱚ ᱵᱟᱵᱚ ᱡᱩᱢᱤᱫ ᱫᱟᱲᱮᱭᱟᱜ ᱠᱟᱱᱟ᱾
ᱦᱳᱭ ᱜᱚᱝᱠᱮ ᱟᱵᱚ ᱦᱚᱸ ᱟᱵᱚ ᱛᱮᱜᱮ ᱵᱚᱱ ᱫᱷᱚᱨᱚᱢ ᱵᱚᱱ ᱦᱟᱹᱴᱤᱧ ᱟᱠᱟᱫ ᱛᱟᱵᱚᱱ᱾
ᱦᱳᱭ ᱦᱳᱭ ᱟᱹᱵᱤᱱ ᱪᱮᱫ ᱵᱤᱱ ᱞᱟᱹᱭᱟ? ᱡᱮ ᱱᱚᱣᱟ ᱫᱷᱚᱨᱚᱢ ᱡᱮ ᱵᱟᱨᱭᱟ ᱢᱤᱫᱴᱤᱡ ᱞᱮᱠᱟᱱ ᱟᱹᱰᱤ ᱱᱟᱯᱟᱭ ᱦᱩᱭ ᱠᱚᱜᱼᱟ᱾ ᱟᱫᱚ ᱟᱹᱵᱤᱱ ᱫᱚ ᱚᱠᱟᱴᱟᱜ ᱫᱷᱚᱨᱚᱢ ᱵᱤᱱ ᱢᱟᱱᱟᱣ ᱮᱫᱟ?
ᱟᱹᱞᱤᱧ ᱫᱚ ᱜᱚᱢᱠᱮ ᱥᱟᱹᱨᱤ ᱫᱷᱚᱨᱚᱢ ᱜᱮ ᱾
ᱦᱮᱸ
ᱟᱹᱵᱤᱱ ᱫᱚ ᱜᱚᱢᱠᱮ
ᱟᱹᱞᱤᱧ ᱦᱚᱸ ᱜᱚᱝᱠᱮ ᱥᱟᱹᱨᱤ ᱫᱷᱚᱨᱚᱢ ᱜᱮᱞᱤᱧ ᱢᱟᱱᱟᱣ ᱮᱫᱟ᱾
ᱟᱪᱪᱷᱟ ᱟᱪᱪᱷᱟ
ᱦᱳᱭ
ᱟᱵᱚᱣᱟᱜ ᱫᱷᱚᱨᱚᱢ ᱢᱤᱫᱴᱟᱝ ᱞᱮᱱᱠᱷᱟᱱ ᱢᱟ ᱟᱹᱰᱤ ᱜᱮ ᱱᱟᱯᱟᱭ ᱠᱚᱜᱼᱟ ᱜᱚᱝᱠᱮ ᱾
ᱦᱳᱭ ᱜᱚᱝᱠᱮ ᱚᱱᱟᱜᱮ ᱟᱹᱞᱤᱧ ᱞᱤᱧ ᱪᱤᱱᱛᱟᱹ ᱵᱟᱲᱟᱭ ᱟᱠᱟᱫᱟ ᱡᱮ ᱢᱤᱫᱴᱤᱡ ᱫᱷᱚᱨᱚᱢ ᱡᱩᱫᱤ ᱡᱩᱢᱤᱫ ᱠᱟᱛᱮᱜ ᱡᱩᱫᱤ ᱫᱷᱚᱨᱚᱢ ᱵᱚᱱ ᱢᱤᱫᱴᱟᱝ ᱠᱮᱭᱟ᱾ ᱦᱚᱲ ᱥᱟᱶᱛᱟᱲ ᱥᱚᱢᱟᱡᱽ ᱨᱮ ᱢᱤᱫᱴᱤᱡ ᱫᱷᱚᱨᱚᱢ ᱛᱟᱦᱮᱸ ᱠᱚᱜᱼᱟ ᱟᱹᱰᱤ ᱱᱟᱯᱟᱭ ᱠᱚᱜᱼᱟ᱾
ᱡᱩᱢᱤᱫ ᱨᱮᱵᱚᱱ ᱛᱟᱦᱮᱸ ᱠᱚᱜᱼᱟ ᱦᱮᱸ ᱵᱟᱝ
ᱟᱹᱰᱤ ᱡᱩᱢᱤᱫ ᱨᱮᱵᱚᱱ ᱛᱟᱦᱮᱸ ᱠᱚᱜᱼᱟ ᱟᱹᱰᱤ ᱫᱟᱲᱮᱭᱟᱱ ᱵᱚᱱ ᱛᱟᱦᱮᱸ ᱠᱚᱜᱼᱟ᱾
ᱟᱨ ᱜᱚᱝᱠᱮ ᱱᱤᱛᱚᱜ ᱢᱟ ᱟᱸᱡᱚᱢᱚᱜ ᱠᱟᱱ ᱢᱟᱱᱮ ᱚᱠᱟ ᱚᱠᱟ ᱡᱟᱭᱜᱟ ᱨᱮᱫᱚ ᱢᱟᱱᱮ ᱥᱟᱹᱨᱤ ᱥᱟᱨᱱᱟ ᱦᱚᱸ ᱢᱟᱱᱮ ᱥᱟᱹᱨᱤ ᱥᱟᱨᱱᱟ ᱵᱟᱫ ᱠᱟᱛᱮᱜ᱾ ᱟᱨᱚ ᱮᱴᱟᱜ ᱫᱷᱚᱨᱚᱢ ᱨᱮᱠᱚ ᱪᱟᱞᱟᱜ ᱠᱟᱱᱟ᱾
ᱦᱳᱭ ᱜᱚᱝᱠᱮ ᱚᱱᱠᱟᱱᱟᱜ ᱦᱚᱞᱤᱧ ᱟᱸᱡᱚᱢ ᱟᱠᱟᱫᱟ ᱥᱮ ᱟᱹᱞᱤᱧᱟᱜ ᱟᱹᱛᱩ ᱠᱚᱨᱮ ᱦᱚᱸ ᱧᱮᱞ ᱠᱟᱫᱟ ᱞᱤᱧ ᱡᱮ ᱠᱷᱨᱤᱥᱴᱟᱱ ᱧᱩᱛᱩᱢᱟᱱ ᱫᱷᱚᱨᱚᱢ ᱥᱮ ᱦᱚᱨᱤ ᱧᱩᱛᱩᱢᱟᱱ ᱫᱷᱚᱨᱚᱢ ᱨᱮ ᱟᱵᱚᱨᱮᱱ ᱥᱟᱱᱛᱟᱲ ᱦᱚᱲ ᱠᱚᱠᱚ ᱪᱟᱞᱟᱜ ᱠᱟᱱᱟ᱾
ᱟᱪᱪᱷᱟ ᱟᱪᱪᱷᱟ ᱦᱮᱸ ᱜᱚᱝᱠᱮ ᱛᱟᱦᱞᱮ ᱚᱱᱟ ᱠᱚᱫᱚ ᱢᱟᱱᱮ ᱪᱮᱫᱮᱠᱟ ᱟᱹᱰᱤ ᱱᱟᱯᱟᱭ ᱜᱮᱭᱟ ᱠᱤ ᱜᱚᱝᱠᱮ
ᱵᱟᱝ ᱜᱚᱝᱠᱮ ᱚᱱᱟ ᱠᱚᱫᱚ ᱟᱹᱰᱤ ᱤᱭᱟᱹ ᱜᱮ ᱠᱟᱱᱟ ᱟᱹᱞᱤᱧ ᱫᱚᱞᱤᱧ ᱞᱟᱹᱭᱟ ᱡᱮ ᱡᱚᱠᱷᱚᱱ ᱥᱟᱱᱛᱟᱲ ᱦᱚᱯᱚᱱ ᱢᱤᱫᱴᱤᱡ ᱥᱟᱱᱛᱟᱲ ᱥᱚᱢᱟᱡᱽ ᱠᱷᱚᱱ ᱫᱷᱚᱨᱚᱢ ᱟᱭᱟᱜ ᱫᱷᱚᱨᱚᱢ ᱵᱟᱹᱜᱤ ᱠᱟᱛᱮᱫ ᱡᱚᱠᱷᱚᱱ ᱮᱴᱟᱜ ᱫᱷᱚᱨᱚᱢᱮ ᱪᱟᱞᱟᱜ ᱠᱟᱱᱟ᱾
ᱦᱮᱸ
ᱛᱚ ᱦᱚᱨᱤ ᱫᱷᱚᱨᱚᱢᱮ ᱪᱟᱞᱟᱜ ᱠᱟᱱᱟ ᱛᱚᱠᱷᱚᱱ ᱫᱚ ᱟᱭᱟᱜ ᱯᱟᱹᱨᱥᱤ ᱫᱚ ᱠᱤᱱᱛᱩ ᱥᱟᱵᱟᱨᱤᱥ ᱚᱱᱟ ᱫᱚ ᱠᱤᱱᱛᱩ ᱱᱚᱣᱟ ᱜᱮ ᱛᱟᱦᱮᱸ ᱠᱟᱱ ᱛᱟᱦᱮᱱ ᱠᱟᱱ ᱛᱟᱭᱟ ᱡᱟᱦᱟᱸ ᱫᱚ ᱟᱵᱚᱣᱟᱜ ᱜᱮᱞ ᱜᱮᱞᱜᱚ ᱜᱮᱞᱵᱟᱨ ᱜᱚᱴ ᱴᱟᱝ ᱯᱟᱹᱨᱤᱥ ᱢᱮᱱᱟᱜ ᱛᱟᱵᱚᱱᱟ ᱥᱮ ᱾
ᱦᱮᱸ ᱦᱮᱸ
ᱚᱱᱟ ᱯᱟᱹᱨᱤᱥ ᱛᱟᱦᱮᱱ ᱠᱟᱱ ᱛᱟᱭᱟ ᱟᱫᱚ ᱪᱮᱜ ᱞᱮᱠᱟᱨᱮ ᱾ ᱱᱚᱝᱠᱟᱭ ᱪᱟᱞᱟᱜ ᱫᱟᱲᱮᱭᱟᱜ ᱠᱟᱱᱟ ᱾
ᱦᱳᱭ ᱜᱚᱢᱠᱮ ᱚᱱᱟ ᱦᱚᱸ ᱟᱹᱰᱤ ᱩᱭᱦᱟᱹᱨ ᱨᱮᱱᱟᱜ ᱠᱟᱛᱷᱟ ᱠᱟᱱ ᱜᱮᱭᱟ ᱾
ᱦᱩᱸ ᱦᱩᱸ
ᱟᱨ ᱜᱚᱝᱠᱮ ᱦᱚᱞᱟ ᱢᱟᱫᱷᱮᱨ ᱜᱮ ᱢᱟᱱᱮ ᱠᱤᱪᱷᱩ ᱠᱷᱚᱵᱚᱨ ᱞᱤᱧ ᱧᱮᱞᱮᱫ ᱛᱟᱦᱮᱱ ᱾
ᱦᱳᱭ ᱦᱳᱭ
ᱟᱵᱚ ᱥᱟᱱᱛᱟᱲ ᱜᱮ ᱤᱥᱟᱹᱭ ᱫᱷᱚᱨᱚᱢ ᱨᱮᱠᱚ ᱪᱟᱞᱟᱣ ᱠᱟᱱᱟ ᱾ ᱟᱨ ᱤᱥᱟᱹᱭ ᱫᱷᱚᱨᱚᱢ ᱤᱥ ᱤᱥᱟᱹᱭ ᱫᱷᱚᱨᱚᱢ ᱨᱮᱢᱟ ᱠᱚ ᱞᱟᱹᱭᱟ ᱥᱮᱪᱮᱫ ᱥᱤᱸᱫᱩᱨ ᱥᱟᱸᱠᱷᱟ ᱠᱚ ᱵᱟᱝ ᱜᱟᱱᱚᱜᱼᱟ᱾
ᱦᱳᱭ ᱜᱚᱝᱠᱮ ᱚᱱᱟ ᱠᱚᱫᱚ ᱟᱞᱤᱧ ᱞᱤᱧ ᱟᱸᱡᱚᱢ ᱵᱟᱲᱟ ᱟᱠᱟᱫ ᱜᱮᱭᱟ ᱥᱮ᱾ ᱟᱹᱞᱤᱧᱟᱜ ᱟᱛᱳ ᱥᱟᱭᱤᱰ ᱨᱮᱦᱚᱸ ᱠᱚ ᱦᱟᱛᱟᱣ ᱟᱠᱟᱫ ᱜᱮᱭᱟᱸ ᱩᱱᱠᱩᱣᱟᱜ ᱫᱚ ᱦᱟᱺᱰᱤ ᱪᱚᱰᱚᱨ ᱠᱚ ᱵᱟᱝ ᱜᱟᱱᱚᱜᱼᱟ ᱫᱟᱜ ᱛᱮᱠᱚ ᱵᱚᱸᱜᱟᱭᱟ ᱥᱮ ᱪᱮᱫ ᱦᱟᱺᱰᱤ ᱢᱟᱹᱰᱤ ᱫᱚ ᱵᱟᱝ ᱜᱟᱱᱚᱜ ᱠᱚᱣᱟᱜ
ᱦᱩᱸ
ᱱᱚᱝᱠᱟᱱᱟᱜ ᱦᱚᱞᱤᱧ ᱧᱮᱞ ᱟᱠᱟᱫ ᱜᱮᱭᱟ ᱾
ᱚᱱᱟ ᱫᱚ ᱥᱟᱹᱨᱤ ᱠᱟᱱ ᱜᱮᱭᱟ ᱾
ᱦᱮᱸᱛᱚᱢ ᱜᱚᱝᱠᱮ
ᱟᱫᱚ ᱟᱹᱞᱤᱧ ᱞᱤᱧ ᱞᱟᱹᱭᱟ ᱡᱮ ᱢᱤᱴᱤᱡ ᱥᱟᱱᱛᱟᱲ ᱡᱚᱠᱷᱚᱱ ᱟᱭᱟᱜ ᱫᱷᱚᱨᱚᱢ ᱵᱚᱫᱚᱞ ᱠᱟᱛᱮ ᱛᱮ ᱚᱱᱱᱚ ᱫᱷᱚᱨᱚᱢ ᱨᱮ ᱪᱟᱞᱟᱜ ᱠᱟᱱᱟᱭ ᱠᱚ ᱛᱚ ᱡᱟᱦᱟᱸ ᱦᱟᱯᱲᱟᱢ ᱠᱚ ᱟᱡᱨᱮ ᱨᱮᱱ ᱛᱚ ᱩᱱᱠᱩ ᱫᱚ ᱞᱟᱹᱜᱤᱫ ᱫᱚ ᱡᱟᱦᱟᱸᱭ ᱟᱵᱚ ᱫᱚ ᱦᱟᱺᱰᱤ ᱵᱚᱱ ᱵᱮᱵᱚᱦᱟᱨᱟ ᱦᱟᱺᱰᱤ ᱵᱚᱱ ᱵᱚᱸᱜᱟ ᱟᱠᱚ ᱟᱫᱚ ᱩᱱᱠᱩ ᱫᱚ ᱦᱟᱺᱰᱤ ᱫᱚ ᱵᱟᱠᱚ ᱵᱮᱵᱚᱦᱟᱨᱟ ᱫᱟᱜ ᱛᱮᱠᱚ ᱵᱚᱸᱜᱟ ᱟᱠᱚᱣᱟ ᱾
ᱦᱮᱸ ᱜᱚᱢᱠᱮ ᱩᱱᱠᱩ ᱫᱚ ᱮᱴᱟᱜ ᱫᱷᱚᱨᱚᱢ ᱨᱮᱱ ᱦᱚᱲ ᱠᱟᱱᱟ ᱠᱚᱛᱚ ᱾
ᱦᱳᱭ ᱦᱳᱭ ᱱᱚᱣᱟ ᱫᱚ ᱟᱹᱰᱤ ᱜᱚᱝᱠᱮ ᱟᱹᱰᱤ ᱥᱟᱱᱛᱟᱲ ᱥᱚᱢᱟᱡᱽ ᱨᱮ ᱟᱹᱰᱤ ᱢᱟᱨᱟᱝ ᱮᱴᱠᱮᱴᱚᱬᱮ ᱨᱮᱱᱟᱜ ᱜᱮ ᱥᱤᱨᱡᱟᱹᱜ ᱠᱟᱱᱟ ᱾
ᱦᱳᱭ ᱜᱚᱢᱠᱮ ᱟᱹᱰᱤ ᱦᱟᱦᱟᱲᱟᱜ ᱨᱮᱱᱟᱜ ᱠᱟᱛᱷᱟ ᱱᱤᱛᱚᱜ ᱢᱟ ᱟᱵᱚ ᱥᱟᱱ ᱛᱟᱲᱟᱝ ᱞᱟᱛᱟᱨ ᱥᱮᱫ ᱜᱮᱵᱚᱱ ᱪᱟᱞᱟᱜ ᱠᱟᱱᱟ ᱾
ᱦᱳᱭ ᱜᱚᱝᱠᱮ ᱞᱟᱛᱟᱨ ᱥᱮᱜ ᱜᱮᱵᱚᱱ ᱪᱟᱞᱟᱜ ᱠᱟᱱᱟ ᱱᱚᱣᱟ ᱛᱚ ᱟᱹᱞᱤᱧ ᱦᱚᱞᱤᱧ ᱧᱮᱞ ᱮᱫᱟ ᱟᱹᱰᱤ ᱞᱟᱹᱛ ᱛᱟᱨ ᱵᱚᱱ ᱟᱬᱜᱚᱱ ᱠᱟᱱᱟ ᱱᱚᱣᱟ ᱫᱚ ᱟᱹᱞᱤᱧ ᱫᱚᱞᱤᱧ ᱞᱟᱹᱭᱟ ᱮᱠᱪᱩᱭᱮᱞᱤ ᱫᱷᱚᱨᱚᱢ ᱥᱮ ᱟᱵᱚ ᱡᱩᱢᱤᱫ ᱵᱟᱝ ᱠᱷᱟᱹᱛᱤᱨ ᱛᱮ ᱟᱵᱚ ᱫᱚ ᱞᱟᱛᱟᱨ ᱥᱮᱫ ᱵᱚᱱ ᱟᱬᱜᱳ ᱪᱟᱞᱟᱜ ᱠᱟᱱᱟ ᱾
ᱦᱳᱭ ᱜᱚᱝᱠᱮ ᱡᱮᱢᱚᱱ ᱧᱮᱞᱚᱜ ᱠᱟᱱ ᱟᱫᱚ ᱡᱮᱢᱚᱱ ᱵᱚᱱ ᱧᱮᱞᱮᱫ ᱚ ᱱᱚᱣᱟ ᱦᱚᱞᱟ ᱢᱟᱫᱷᱮᱨ ᱠᱷᱚᱱᱟᱜ ᱥᱮ ᱢᱤᱫ ᱪᱟᱸᱫᱚ ᱞᱟᱦᱟ ᱠᱷᱚᱱᱟᱜ ᱪᱟᱞᱟᱜ ᱠᱟᱱ ᱫᱤᱞᱞᱤ ᱨᱮ ᱡᱟᱱᱛᱟᱨ ᱢᱟᱱᱛᱟᱨ ᱾ ᱟᱵᱚ ᱥᱟᱱᱛᱟᱲ ᱵᱚᱭᱦᱟ ᱠᱚᱫᱚ ᱟᱹᱰᱤ ᱠᱷᱩᱵ ᱠᱚᱢ ᱢᱮᱱᱟᱜ ᱠᱚᱣᱟ ᱾
ᱦᱳᱭ ᱜᱚᱢᱠᱮ ᱱᱚᱣᱟ ᱠᱚᱨᱮᱜ ᱫᱚ ᱟᱵᱚ ᱥᱟᱱᱛᱟᱲ ᱫᱚ ᱩᱱᱟᱹᱜ ᱵᱟᱹᱱᱩᱜ ᱠᱚᱣᱟ ᱾ ᱦᱮᱸ ᱡᱚᱛᱚ ᱞᱤᱧ ᱵᱟᱲᱟᱭᱟ ᱡᱮ ᱩᱲᱤᱥ ᱥᱟ ᱡᱷᱟᱲᱠᱷᱚᱸᱰ ᱟᱵᱚᱣᱟᱜ ᱫᱚ ᱦᱚᱲ ᱠᱚ ᱡᱟᱹᱥᱛᱤ ᱢᱮᱱᱟᱜ ᱠᱚᱣᱟ ᱾
ᱟᱪᱪᱷᱟ
ᱦᱳᱭ ᱦᱳᱭ
ᱚᱸᱰᱮ ᱜᱮᱛᱚ ᱜᱚᱝᱠᱮ ᱵᱩᱡᱩᱜᱚᱜ ᱠᱟᱱᱟ ᱡᱮ ᱛᱤᱱᱟᱹᱜ ᱵᱚᱱ ᱡᱩᱢᱤᱫᱼᱟ ᱢᱮᱱᱛᱮ ᱾
ᱦᱚᱭ ᱵᱟᱝ
ᱱᱚᱣᱟ ᱫᱚ ᱱᱚᱣᱟ ᱫᱚ ᱜᱚᱝᱠᱮ ᱡᱟᱦᱟᱸ ᱱᱤᱴ ᱨᱮᱱᱟᱜ ᱯᱮᱯᱟᱨ ᱞᱤᱠ ᱠᱟᱱ ᱚᱱᱟ ᱠᱚᱫᱚ ᱟᱵᱚ ᱟᱵᱚᱣᱟᱜ ᱦᱚᱸ ᱫᱩᱠ ᱨᱮᱱᱟᱜ ᱠᱟᱛᱷᱟ ᱠᱟᱱ ᱜᱮᱭᱟ ᱢᱟᱱᱮ ᱡᱮᱦᱮᱛᱩ ᱢᱟᱱᱮ ᱟᱵᱚ ᱦᱚᱸ ᱢᱟᱱᱮ ᱤᱭᱟᱹ ᱠᱟᱱ ᱜᱮᱭᱟᱵᱚᱱ ᱯᱟᱹᱴᱷᱩᱣᱟᱹ ᱠᱟᱱ ᱜᱮᱭᱟᱵᱚᱱ
ᱦᱳᱭ ᱜᱚᱝᱠᱮ ᱦᱳᱭ ᱦᱳᱭ
ᱟᱵᱚ ᱦᱚᱸ ᱵᱟᱵᱚᱱ ᱪᱟᱞᱟᱣ ᱫᱟᱲᱮ ᱠᱟᱣᱫ ᱟᱵᱚ ᱵᱟᱵᱚᱱ ᱪᱟᱞᱟᱣ ᱫᱟᱲᱮ ᱠᱟᱣᱫᱟ ᱚᱱᱟ ᱦᱚᱸ ᱟᱹᱰᱤ ᱫᱩᱠ ᱨᱮᱱᱟᱜ ᱠᱟᱛᱷᱟ ᱠᱟᱱᱟ
ᱦᱮᱸ ᱜᱚᱢᱠᱮ ᱚᱱᱟ ᱠᱚᱨᱮ ᱠᱟᱨᱚᱱ ᱢᱮᱥᱟ ᱢᱮᱱᱟᱜ ᱵᱮᱱᱟ ᱥᱮ ᱚᱱᱟᱨᱮ ᱟᱵᱚ ᱦᱚᱸ ᱪᱟᱞᱟᱣ ᱞᱟᱹᱠᱛᱤ ᱜᱮᱭᱟ ᱚᱸᱰᱮ ᱫᱚ
ᱦᱳᱭ ᱦᱳᱭ ᱡᱮᱦᱮᱛᱩ ᱱᱚᱣᱟ ᱟᱵᱚ ᱞᱟᱹᱜᱤᱫ ᱠᱚ ᱟᱵᱚᱣᱟᱜ ᱦᱚᱠ ᱜᱮ ᱵᱚᱞ ᱞᱟᱹᱜᱤᱛ ᱠᱚ ᱞᱟᱹᱭᱦᱟᱹᱭ ᱫᱟ ᱚᱸᱰᱮ ᱫᱚ ᱾
ᱦᱩᱸ ᱦᱩᱸ ᱟᱵᱚ ᱡᱩᱢᱤᱫ ᱞᱮᱠᱷᱟᱱ ᱟᱹᱰᱤ ᱫᱟᱲᱮᱭᱟᱱ ᱥᱮ ᱟᱹᱰᱤ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ ᱱᱚᱜᱚᱭ ᱡᱮ ᱱᱤᱛᱚᱜ ᱥᱚᱝᱵᱤᱫᱷᱟᱱ ᱨᱮ ᱟᱵᱚᱣᱟᱜ ᱚᱞ ᱟᱠᱟᱱᱟ ᱱᱚ ᱦᱟᱦᱲᱟ ᱨᱮᱱᱟᱜ ᱠᱟᱛᱷᱟ ᱠᱟᱱᱟ ᱱᱚᱣᱟ ᱮ ᱟᱹᱰᱤ ᱫᱤᱱ ᱠᱷᱚᱱᱜᱮ ᱱᱚᱣᱟ ᱛᱚᱵᱮ ᱞᱟᱹᱲᱦᱟᱹᱭ ᱞᱟᱹᱲᱦᱟᱹᱭ ᱛᱮ ᱱᱤᱛᱚᱜ ᱥᱚᱝᱵᱤᱫᱷᱟᱱ ᱨᱮ ᱟᱵᱚᱣᱟᱜ ᱚᱞ ᱟᱠᱟᱱᱟ ᱥᱟᱱᱛᱟᱲᱛᱮ ᱯᱟᱹᱨᱥᱤ ᱛᱮ ᱱᱚᱣᱟ ᱫᱚ ᱟᱹᱰᱤ ᱨᱟᱹᱥᱠᱟᱹ ᱨᱮᱱᱟᱜ ᱜᱮ ᱠᱟᱛᱷᱟ ᱠᱟᱱ ᱜᱮᱭᱟ
ᱦᱮᱸ ᱜᱚᱢᱠᱮ ᱟᱫᱚ ᱟᱵᱚ ᱟᱵᱚ ᱥᱟᱱᱛᱟᱲ ᱠᱚᱢᱟ ᱯᱟᱲᱦᱟᱣ ᱦᱚᱸ ᱟᱹᱰᱤ ᱠᱚᱢ ᱜᱮᱵᱚᱱ ᱯᱟᱲᱦᱟᱜ ᱠᱟᱱ ᱚᱠᱚᱭ ᱢᱮᱴᱨᱤᱠ ᱯᱟᱥ ᱠᱟᱛᱮᱫ ᱜᱮ ᱠᱚ ᱠᱟᱹᱢᱤ ᱠᱚ ᱪᱟᱞᱟᱜ ᱠᱟᱱ
ᱦᱳᱭ ᱜᱚᱢᱠᱮ ᱱᱚᱣᱟ ᱚᱞᱚᱜ ᱯᱟᱲᱦᱟᱣ ᱤᱫᱤ ᱠᱟᱛᱮᱜ ᱦᱚᱸ ᱟᱹᱞᱤᱧ ᱞᱤᱧ ᱞᱟᱹᱭᱟ ᱡᱮ ᱱᱚᱜᱼᱚᱭ ᱱᱤᱛᱚᱜ ᱫᱚ ᱥᱟᱱᱛᱟᱲ ᱠᱚ ᱡᱟᱦᱟᱸᱭ ᱱᱩᱠᱩ ᱱᱤᱛᱚᱜ ᱵᱟᱝᱠᱚ ᱚᱞᱚᱜ ᱠᱟᱱᱟ ᱵᱟᱭᱨᱮ ᱠᱚ ᱠᱟᱹᱢᱤ ᱠᱚ ᱪᱟᱞᱟᱜ ᱠᱟᱱᱟ ᱟᱫᱚᱧ ᱞᱟᱹᱭᱟ ᱡᱮ ᱟᱹᱞᱤᱧᱟᱜ ᱠᱟᱛᱷᱟ ᱞᱮᱠᱟᱛᱮᱫᱚ ᱡᱩᱫᱤ ᱱᱚᱝᱠᱩ ᱠᱚ ᱚᱞᱚᱜ ᱯᱟᱲᱦᱟᱣ ᱠᱚᱜᱼᱟ ᱟᱵᱚᱣᱟᱜ ᱜᱮ ᱟᱹᱰᱤ ᱥᱩᱵᱤᱫᱷᱟ ᱦᱩᱭ ᱠᱚᱜᱼᱟ ᱟᱹᱰᱤ ᱱᱟᱯᱟᱭ ᱦᱩᱭ ᱠᱚᱜᱼᱟ ᱦᱮᱸ ᱞᱟᱦᱟ ᱥᱮᱫ ᱵᱚᱱ ᱪᱟᱞᱟᱣ ᱫᱟᱲᱮ ᱠᱚᱜᱼᱟ ᱟᱫᱚ ᱱᱤᱛᱚᱜ ᱫᱚ ᱡᱷᱚᱛᱚ ᱢᱚᱱᱛᱨᱤ ᱜᱮ ᱫᱤᱠᱩ ᱦᱚᱯᱚᱱᱚᱜ ᱠᱟᱱᱟ ᱠᱚ ᱵᱟᱝ ᱟᱵᱚ ᱵᱟᱵᱚᱱ ᱠᱟᱱᱟ ᱥᱮ ᱥᱟᱱᱛᱟᱲ ᱠᱚ ᱪᱤᱠᱟᱹ ᱞᱮᱠᱟᱛᱮ ᱚᱱᱟ ᱡᱟᱭᱜᱟ ᱨᱮᱵᱚᱱ ᱪᱟᱞᱟᱜᱼᱟ?
ᱜᱚᱝᱠᱮ ᱟᱹᱞᱤᱧᱟᱜ ᱟᱹᱞᱤᱧᱟᱜ ᱢᱟᱱᱮ ᱟᱹᱞᱤᱧᱟᱜ ᱢᱚᱱᱮ ᱦᱩᱭᱩᱜ ᱠᱟᱱ ᱛᱟᱞᱤᱧᱟ ᱟᱵᱚ ᱫᱚ ᱚᱞ ᱯᱟᱲᱦᱟᱣ ᱨᱮᱵᱚᱱ ᱛᱟᱭᱚᱢ ᱠᱟᱱ ᱠᱷᱟᱹᱛᱤᱨ ᱛᱮᱜᱮ ᱢᱟᱱᱮ ᱡᱚᱛᱚ ᱨᱮᱜᱮ ᱵᱚᱱ ᱛᱟᱭᱚᱢ ᱟᱠᱟᱱᱟ
ᱦᱳᱭ ᱜᱚᱝᱠᱮ ᱦᱳᱭ ᱜᱚᱝᱠᱮ
ᱟᱨ ᱱᱮᱛᱟᱨ ᱠᱩᱲᱤ ᱜᱤᱫᱽᱨᱟᱹ ᱠᱚᱦᱚᱸ ᱫᱚᱢᱮ ᱫᱚ ᱵᱟᱠᱚ ᱯᱟᱲᱦᱟᱣᱮᱫ ᱠᱚᱣᱟ ᱛᱚ ᱢᱟᱱᱮ ᱟᱹᱰᱤ ᱠᱚᱢ ᱵᱚᱭᱮᱥ ᱨᱮᱠᱚ ᱡᱟᱶᱟᱭᱮᱫ ᱠᱚᱣᱟ
ᱦᱳᱭ ᱜᱚᱝᱠᱮ ᱦᱳᱭ ᱟᱫᱚ ᱟᱹᱞᱤᱧ ᱦᱚᱞᱤᱧ ᱧᱮᱞ ᱮᱫᱟ ᱟᱹᱰᱤ ᱠᱚᱢ ᱵᱚᱭᱮᱥ ᱨᱮ ᱥᱟᱱᱛᱟᱲ ᱠᱚᱫᱚ ᱠᱚ ᱡᱚᱢᱟ ᱡᱟᱢᱟᱭ ᱜᱤᱰᱤᱭᱮᱫ ᱠᱚᱣᱟ ᱠᱚ
ᱦᱳᱭ ᱦᱳᱭ ᱟᱫᱚ ᱚᱞ ᱯᱟᱲᱦᱟᱣ ᱢᱟ ᱵᱟᱠᱚ ᱚᱞ ᱯᱟᱲᱦᱟᱣᱮᱫ ᱠᱚᱣᱟ ᱟᱨ ᱫᱤᱠᱩ ᱪᱷᱟᱹᱛᱤᱠ ᱢᱟ ᱱᱚᱜᱼᱚᱭ ᱡᱮᱢᱚᱱ ᱫᱚᱢᱮ ᱠᱚ ᱯᱟᱲᱦᱟᱜ ᱠᱟᱱ
ᱦᱳᱭ ᱦᱳᱭ ᱫᱤᱠᱩ ᱪᱷᱟᱛᱤᱠ ᱫᱚ ᱚᱞᱚᱜ ᱯᱟᱲᱦᱟᱣ ᱛᱮᱫᱚ ᱵᱟᱠᱚ ᱛᱟᱭᱚᱢ ᱜᱮᱭᱟ ᱜᱚᱝᱠᱮ
ᱦᱮᱸ ᱜᱚᱢᱠᱮ
ᱚᱱᱟ ᱠᱷᱟᱹᱛᱤᱨ ᱜᱮᱛᱚ ᱱᱮᱛᱟ ᱢᱚᱱᱛᱨᱤ ᱨᱮᱫᱚ ᱡᱷᱚᱛᱚ ᱟᱠᱚᱜᱮ ᱡᱷᱚᱛᱚ ᱯᱚᱫ ᱨᱮᱜᱮ ᱟᱠᱚ ᱢᱮᱱᱟᱜ ᱱᱚᱜᱼᱚᱭ ᱡᱮ ᱱᱤᱛᱚᱜ ᱟᱵᱚᱭᱤᱡ ᱮᱸᱻ ᱨᱟᱥᱴᱨᱚᱯᱚᱛᱤ ᱫᱽᱨᱳᱯᱚᱛᱤ ᱢᱩᱨᱢᱩ ᱢᱮᱱᱟᱭ ᱛᱟᱵᱚᱱᱟ ᱟᱹᱰᱤ ᱜᱚᱨᱚᱵᱽ ᱨᱮᱱᱟᱜ ᱠᱟᱛᱷᱟ ᱱᱤᱛᱚᱜ ᱟᱵᱚ ᱡᱩᱫᱤᱼᱼ ᱞᱟᱦᱟ ᱥᱮᱜ ᱵᱚᱱ ᱪᱟᱞᱟᱣ ᱵᱩᱱ ᱢᱚᱱᱮᱭᱟ ᱚᱞᱚᱜ ᱯᱟᱲᱦᱟᱣ ᱞᱮᱠᱟ ᱛᱮ ᱟᱵᱚ ᱵᱚᱱ ᱫᱟᱼᱼ ᱨᱮᱭᱟᱜ ᱟ ᱠᱟᱨᱚᱱ ᱱᱤᱛᱟᱹᱜ ᱟᱵᱚᱭᱤᱡ ᱢᱮᱱᱟᱭ ᱛᱟᱵᱚᱱᱟ ᱡᱟᱦᱟᱸᱭ ᱫᱚ ᱥᱟᱱᱛᱟᱲᱼᱼ ᱠᱟᱱ ᱜᱮᱭᱟ ᱢᱤᱫᱴᱤᱡᱼᱼ
ᱦᱮᱸ᱾
ᱫᱟᱲᱮᱭᱟᱜ-ᱟ ᱵᱚᱱ ᱞᱟᱦᱟ ᱥᱮᱜ ᱪᱟᱞᱟᱣ ᱠᱤᱱᱛᱩ ᱥᱟᱱᱛᱟᱲ ᱫᱚ ᱵᱟᱝ ᱠᱚ ᱵᱩᱡᱷᱟᱹᱜ ᱠᱟᱱᱟ᱾
ᱟᱨ ᱟᱵᱚ ᱢᱟ ᱚᱱᱮ ᱯᱟᱲᱦᱟᱜ ᱨᱮᱜᱮ ᱵᱚᱱ ᱛᱟᱭᱚᱢᱚᱜ ᱠᱟᱱ᱾
ᱦᱚᱭ ᱦᱚᱭ ᱦᱚᱭ᱾
ᱢᱟᱱᱮ ᱟᱣᱨᱤ ᱠᱷᱚᱱᱟᱜ ᱜᱮ ᱦᱟᱨ ᱵᱚᱱ ᱢᱟᱱᱟᱣᱮᱫ ᱡᱮ ᱟᱵᱚ ᱫᱚ ᱵᱟᱵᱚᱱ ᱜᱟᱱᱟ ᱢᱮᱱ ᱛᱮ᱾
ᱦᱟᱸ ᱦᱟᱸ ᱟᱹᱰᱤ ᱫᱩᱠ ᱨᱮᱱᱟᱜ ᱜᱮ ᱠᱟᱛᱷᱟ ᱠᱟᱱᱟ᱾ ᱱᱤᱛᱟᱹᱜ ᱡᱤᱫ ᱚᱞᱚᱜ ᱯᱟᱲᱦᱟᱣ ᱴᱷᱤᱠ ᱢᱚᱛᱚ ᱵᱚᱱ ᱫᱟᱲᱮᱜ-ᱟ ᱱᱤᱛᱟᱹᱜᱼᱼ ᱫᱚ ᱟᱹᱰᱤ ᱞᱟᱦᱟ ᱥᱮᱜ ᱵᱚ ᱪᱟᱞᱟᱣ ᱫᱟᱲᱮᱜ-ᱟ᱾
ᱦᱮᱸ ᱜᱚᱢᱠᱮ
ᱱᱤᱛᱚᱜ ᱫᱚ ᱟᱹᱰᱤ ᱥᱩᱵᱤᱫᱷᱟ ᱜᱮ ᱧᱟᱢᱚᱜ ᱠᱟᱱ ᱜᱮᱭᱟ ᱦᱮᱸ ᱡᱮᱢᱚᱱ ᱰᱟᱠᱛᱟᱨ ᱞᱟᱹᱭᱤᱱ ᱫᱚ ᱥᱟᱱᱛᱟᱲ ᱠᱚ ᱟᱹᱰᱤ ᱠᱚᱢ ᱜᱮ ᱢᱮᱱᱟᱜ ᱠᱚᱣᱟ ᱟᱫᱚ ᱚᱱᱟ ᱰᱟᱠᱛᱟᱨ ᱞᱟᱹᱭᱤᱱ ᱛᱮ ᱡᱩᱫᱤ ᱥᱟᱭᱮᱱᱥ ᱛᱮ ᱡᱟᱦᱟᱸᱭ ᱠᱚ ᱯᱷᱟᱰᱟᱜᱼᱟ ᱥᱟᱱᱛᱟᱲ ᱠᱚ
ᱩᱸ᱾
ᱱᱤᱛ ᱟᱹᱰᱤ ᱥᱤᱴ ᱠᱚ ᱟᱹᱰᱤ ᱠᱷᱟᱹᱞᱤ ᱜᱮ ᱢᱮᱱᱟᱜ ᱜᱮᱭᱟ ᱤᱧ ᱜᱚᱝᱠᱮ ᱛᱮᱠᱚ ᱛᱩᱞᱩᱡᱼᱼ ᱤᱧ ᱜᱟᱞᱢᱟᱨᱟᱣ ᱠᱟᱫᱟ ᱞᱟᱹᱭ ᱫᱟᱠᱚ ᱥᱟᱭᱮᱱᱥ ᱛᱮ ᱡᱩᱫᱤ ᱯᱮ ᱯᱷᱟᱲᱦᱟᱣ ᱠᱚᱜ-ᱟ ᱟᱹᱰᱤ ᱛᱟᱲᱟᱼᱼ ᱛᱟᱹᱲᱤ ᱜᱮᱯᱮ ᱧᱟᱢ ᱠᱮᱭᱟ ᱠᱟᱨᱚᱱ ᱚᱱᱟ ᱞᱟᱹᱭᱤᱱ ᱫᱚ ᱯᱷᱟᱠᱟ ᱜᱮᱭᱟ᱾
ᱦᱮᱸ ᱜᱚᱝᱠᱮ ᱡᱮ ᱦᱮᱛᱩ ᱢᱟᱱᱮᱫ ᱟᱵᱚ ᱥᱟᱱᱛᱟᱲᱟᱜ ᱢᱤᱫᱴᱟᱝ ᱠᱳᱴᱟ ᱛᱟᱦᱮᱸᱱᱟ ᱦᱮᱸ ᱵᱟᱝ᱾
ᱦᱮᱸ ᱦᱮᱸ ᱦᱮᱸ ᱦᱮᱸ᱾
ᱢᱟᱱᱮ ᱚᱱᱟ ᱵᱷᱮᱠᱮᱱᱴᱤ ᱢᱩᱡᱽᱫᱷᱮ ᱨᱮ ᱥᱟᱱᱛᱟᱲᱟᱜ ᱱᱩᱱᱟᱹᱜ ᱠᱳᱴᱟ ᱫᱚ ᱛᱟᱦᱮᱱᱟ᱾ ᱟᱫᱚ ᱠᱟᱹᱴᱤᱡ ᱠᱚᱢ ᱱᱟᱢᱵᱟᱨ ᱠᱟᱛᱮᱜ ᱨᱮᱦᱚᱸ ᱠᱟᱹᱴᱤᱡ ᱟᱵᱚ ᱫᱚᱠᱚ ᱵᱟᱭ ᱠᱟᱵᱚᱱ ᱠᱮᱭᱟ᱾
ᱦᱚᱭ ᱦᱚᱭ ᱜᱚᱝᱠᱮ ᱦᱚᱭ᱾ ᱤᱧ ᱫᱚ ᱚᱱᱟ ᱜᱮ ᱵᱟᱵᱚᱱ ᱵᱩᱡᱷᱟᱹᱜ ᱠᱟᱱᱟ ᱟᱵᱚ ᱥᱟᱱᱛᱟᱲ ᱜᱮ᱾ ᱟᱫᱚ ᱚᱱᱟ ᱜᱮ ᱟᱹᱰᱤ ᱫᱩᱠᱷ ᱨᱮᱱᱟᱜ ᱵᱮᱯᱟᱨ ᱠᱟᱱ ᱜᱮᱭᱟ᱾